ᱦᱚᱭ ᱟᱸᱡᱚᱢᱚᱜ ᱠᱟᱱᱟ?
ᱟᱹᱞᱤᱧᱟᱜ ᱨᱚᱲ ᱟᱡᱚᱢᱚᱜ ᱠᱟᱹ ᱛᱚ?
ᱦᱳᱭ ᱟᱸᱡᱚᱢᱚᱜ ᱠᱟᱱ ᱜᱮᱭᱟ᱾ ᱦᱮᱸ ᱟᱸᱡᱚᱢᱚᱜ ᱠᱟᱱᱟ᱾
ᱚ ᱞᱟᱹᱭᱫᱟᱹᱧ ᱪᱮᱫ ᱠᱚᱵᱤᱱ ᱠᱟᱹᱢᱤ ᱠᱟᱱᱟ ᱵᱤᱱ?
ᱪᱮᱫ ᱦᱚᱸ ᱵᱟ ᱦᱚᱜ-ᱚᱭ ᱡᱚᱢ ᱵᱟᱲᱟ ᱠᱟᱛᱮᱫ ᱵᱟᱨ ᱥᱮᱫ ᱠᱟᱹᱴᱤᱡ ᱛᱳᱜ ᱦᱩᱭ ᱟᱠᱟᱱᱟ᱾
ᱚᱻ
ᱟᱵᱤᱱ ᱫᱚ ᱛᱟᱦᱚᱞᱮ ᱪᱮᱫ ᱠᱚᱵᱤᱱ ᱪᱤᱠᱟᱹᱭᱫᱟ?
ᱟᱞᱤᱧ ᱫᱩᱲᱩᱵ ᱟᱠᱟᱱᱟ ᱟᱸᱡᱚᱢ ᱵᱟᱲᱟ ᱠᱟᱛᱮ᱾ ᱟᱨ ᱟᱞᱮ ᱥᱮᱫ ᱫᱚ ᱮᱭ ᱪᱟᱥ ᱠᱚ ᱨᱮᱱᱟᱜ ᱠᱟᱹᱢᱤ ᱜᱮ ᱦᱟᱸᱜ ᱢᱤᱫᱵᱟᱨ ᱮᱛᱚᱦᱚᱵ ᱜᱚᱫ ᱟᱠᱟᱱᱟ᱾ ᱤᱛᱟᱹ ᱦᱩᱲᱩ ᱠᱚ ᱜᱤᱰᱤ᱾
ᱤᱛᱟᱹ ᱦᱳᱲᱳ ᱵᱚᱞᱛᱮ ᱟᱯᱮ ᱫᱚ ᱪᱮᱜᱠᱟ ᱨᱚᱦᱚᱭ ᱫᱟᱯᱮ ᱥᱮ ᱪᱮᱜ ᱮᱠᱷᱚᱱ ᱦᱚᱸ ᱛᱚᱞᱟ ᱯᱮ ᱜᱤᱰᱤᱮᱫ ᱜᱮᱭᱟ?
ᱟᱸᱻ ᱤᱛᱟᱹ ᱦᱩᱲᱩ ᱫᱚ ᱛᱚᱞᱟ ᱜᱤᱰᱤ ᱠᱷᱟᱹᱛᱤᱨ᱾ ᱛᱟᱨᱯᱚᱨᱮ ᱚᱱᱟ ᱦᱩᱭ ᱞᱮᱱᱠᱷᱟᱱ ᱤᱛᱟᱹ ᱫᱩᱲᱩ ᱦᱟᱨᱟ ᱦᱮᱢ ᱤᱛᱟᱹ ᱦᱩᱲᱩ ᱜᱤᱰᱤ ᱯᱚᱨᱮ ᱠᱚᱢ ᱥᱮ ᱠᱚᱢ ᱠᱩᱲᱤ ᱟᱸᱻ ᱠᱩᱲᱤ ᱯᱩᱪᱤᱥ ᱫᱤᱱ ᱦᱩᱭ ᱞᱮᱱᱠᱷᱟᱱ ᱡᱟᱹᱯᱩᱛᱫ ᱫᱤᱱ ᱟᱜ ᱦᱩᱲᱩ ᱠᱟᱱᱟ ᱛᱚ᱾ ᱟᱫᱚ ᱠᱩᱲᱤ ᱯᱩᱪᱤᱥ ᱫᱤᱱ ᱫᱤᱱ ᱦᱩᱭ ᱯᱚᱨᱮ ᱟᱫᱚ ᱨᱚᱦᱚᱭ ᱜᱟᱱᱚᱜᱟ᱾ ᱢᱟᱫᱱᱟ ᱡᱟᱦᱟᱸᱟᱭ ᱦᱤᱛᱚᱜ ᱜᱤᱰᱤᱭᱟ ᱚᱱᱟ ᱠᱩᱲᱤ ᱯᱩᱪᱤᱥ ᱫᱤᱱ ᱯᱚᱨᱮ ᱦᱟᱨᱟ ᱞᱮᱱ ᱠᱷᱟᱱ ᱟᱫᱚ ᱫᱚ ᱨᱚᱦᱚᱭ ᱦᱩᱭᱩᱜ-ᱟ᱾
ᱟᱪᱪᱷᱟ᱾ ᱦᱳᱭ ᱤᱱᱠᱟᱹ ᱜᱮ ᱥᱚᱢᱚᱭ ᱫᱚ ᱞᱟᱜᱟᱜ ᱜᱮᱭᱟ᱾ ᱟᱫᱚ ᱢᱟᱱᱮ ᱚᱱᱟ ᱫᱚ ᱪᱮᱫ ᱞᱮᱠᱟ ᱯᱮ ᱜᱤᱰᱤ ᱠᱟᱫᱟ ᱱᱚᱜ-ᱚ ᱱᱚᱝᱠᱟ ᱢᱟᱱᱮ ᱥᱤ ᱠᱟᱛᱮᱜ ᱥᱮ ᱚᱱᱠᱟ ᱞᱚᱥᱚᱫ ᱠᱟᱛᱮᱜ ᱯᱮ ᱜᱤᱰᱤ ᱠᱟᱫᱟ᱾
ᱱᱚᱣᱟ ᱡᱟᱦᱟᱸᱢ ᱨᱚᱴᱟᱨ ᱵᱟᱠᱚ ᱢᱮᱛᱟᱜ-ᱟ ᱥᱮ ᱴᱨᱟᱠᱴᱚᱨ ᱨᱚᱴᱟᱨ᱾ ᱛᱮ ᱟᱫᱚ ᱵᱟᱠᱷᱟᱱ ᱫᱚ ᱯᱟᱣᱟᱨ ᱴᱤᱞᱟᱨ ᱱᱚᱣᱟ ᱛᱮ ᱠᱚ ᱥᱤᱭᱟ᱾ ᱮ ᱥᱤ ᱠᱟᱛᱮᱫ ᱠᱚ ᱢᱟᱱᱮ ᱥᱚᱥᱚᱝ ᱫᱚ ᱵᱟᱝᱟ ᱟᱨ ᱥᱤ ᱠᱮᱫᱟ ᱠᱚ᱾ ᱥᱤ ᱯᱳᱨᱮ ᱯᱟᱸᱪ ᱪᱷᱚ ᱫᱤᱱ ᱜᱟᱱ ᱛᱟᱦᱮᱱᱟ ᱠᱟᱹᱡ ᱯᱚᱪᱟᱱ ᱧᱚᱜᱚᱜ-ᱟ᱾ ᱟᱫᱚ ᱦᱟᱥᱟ ᱠᱚ ᱥᱚᱢᱟᱱ ᱠᱟᱛᱮᱫ ᱟᱲᱜᱚᱢ ᱠᱚ ᱟᱛᱮᱫ ᱟᱫᱚ ᱟ ᱤᱛᱟᱹ ᱦᱩᱲᱩ ᱜᱚᱡᱟ ᱠᱟᱛᱮᱫ ᱟᱫᱚ ᱠᱚ ᱜᱤᱲᱤᱭᱟ᱾ ᱢᱟᱜᱮ ᱮᱨ ᱟᱠᱚ ᱟᱫᱚ ᱪᱮᱫ᱾
ᱟᱪᱪᱷᱟ ᱦᱳᱭ ᱦᱳᱭ ᱟᱯᱮ ᱫᱚ ᱛᱟᱦᱚᱞᱮ
ᱠᱚ ᱮᱢ ᱤᱫᱤ ᱦᱩᱭᱩᱜ-ᱟ᱾ ᱛᱟᱨᱯᱚᱨᱮ ᱦᱟᱨᱟ ᱞᱮᱱᱠᱷᱟᱱ ᱛᱟᱨᱯᱚᱨᱮ ᱟᱫᱚ ᱠᱩᱲᱤ ᱯᱚᱪᱤᱥ ᱫᱤᱱ ᱯᱚᱨᱮ ᱟᱫᱚ ᱨᱚᱦᱚᱭ
ᱟᱪᱪᱷᱟ᱾ ᱟᱞᱮ ᱥᱮᱫ ᱫᱚ ᱠᱷᱟᱜ ᱚᱱᱠᱟ ᱫᱚ ᱵᱟᱝ ᱱᱚᱜᱚᱭ ᱱᱚᱣᱟ ᱡᱟᱦᱟᱸ ᱟᱥᱟᱲ ᱵᱚᱸᱜᱟ ᱨᱮᱱᱟᱜ ᱟᱥᱟᱴ ᱵᱚᱸᱜᱟ ᱨᱮᱱᱟᱜ ᱫᱚ ᱚᱱᱠᱟ ᱫᱚ ᱵᱟᱝᱞᱮ ᱜᱤᱲᱤᱭᱟ᱾ ᱟᱥᱟᱲ ᱵᱚᱸᱜᱟ ᱫᱚ ᱚᱱᱠᱟ ᱚᱛ ᱦᱟᱥᱟ ᱢᱟᱱᱮ ᱫᱷᱩᱲᱤ ᱤᱭᱟᱹ ᱨᱮᱜᱮ ᱚᱱᱠᱟ ᱜᱮ᱾ ᱚᱱᱟ ᱢᱤᱫᱴᱟᱝ ᱵᱟᱹᱛᱟᱹᱲᱤ ᱧᱮᱞ ᱠᱟᱛᱮᱜ ᱟᱨᱪᱤ᱾ ᱚᱱᱟ
ᱦᱩᱸ
ᱡᱚᱠᱷᱚᱱ ᱠᱟᱹᱴᱤᱡ ᱦᱟᱥᱟ ᱨᱮᱦᱚᱸ ᱠᱟᱹᱴᱤᱡ ᱨᱟᱥᱟ ᱛᱟᱦᱮᱱ ᱢᱟ᱾ ᱚᱱᱟ ᱚᱠᱛᱚᱼᱼ ᱛᱚ ᱟᱞᱮ ᱫᱚᱼᱼ ᱤᱭᱟᱹ ᱚᱱᱟ ᱤᱛᱟᱹ ᱦᱳᱲᱳ ᱞᱮ ᱮᱨᱟᱞᱮ ᱟᱞᱮ ᱫᱚ᱾
ᱢᱟᱱᱮ ᱯᱷᱟᱴ ᱢᱟᱱᱮ ᱨᱳᱴᱟᱨ ᱛᱮ ᱥᱤ ᱯᱚᱨᱮ
ᱦᱳᱭ᱾ ᱟᱫᱚ ᱮᱨ ᱠᱟᱛᱮᱜ ᱡᱟᱱᱟᱢᱚᱜᱼᱟ᱾ ᱚᱱᱟ ᱡᱟᱱᱟᱢ ᱠᱟᱛᱮᱜ ᱚᱱᱮ ᱴᱚᱞᱟ ᱱᱤᱛᱚᱜ ᱦᱟᱨᱟ ᱠᱟᱱᱟ᱾ ᱮᱸᱫ ᱦᱟᱨᱟ ᱠᱟᱱᱟ ᱰᱷᱮᱨ ᱧᱚᱜ ᱜᱮ ᱟᱨ ᱫᱟᱜ ᱡᱟᱞᱟ ᱛᱮᱫᱚ ᱵᱟᱞᱮ ᱨᱚᱦᱚᱭ ᱫᱟᱲᱮᱜ ᱠᱟᱱᱟ᱾
ᱮᱜ ᱵᱟᱝᱟ ᱟᱡᱼᱼ ᱡᱟᱦᱟᱸ ᱯᱮ ᱛᱮ ᱡᱮᱢᱚᱱ ᱠᱚᱨᱟᱣ ᱜᱮᱭᱟ᱾ ᱞᱮ ᱮᱨ ᱠᱟᱜ ᱴᱷᱤᱠ ᱜᱮ ᱵᱟᱪᱷᱟᱣ ᱠᱟᱛᱮ ᱫᱟ ᱞᱮᱠᱷᱟᱱ ᱫᱚ